ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾
ᱪᱮᱫ ᱮᱢ ᱪᱤᱠᱟᱹᱭ ᱮᱜ-ᱟ᱾
ᱟᱨ ᱪᱮᱫ ᱦᱚᱸ ᱵᱟᱝ ᱪᱤᱠᱟ ᱦᱩᱭᱩᱜ ᱠᱟᱱᱟ ᱜᱚᱝᱠᱮ ᱦᱚᱸᱚᱭ ᱫᱩᱲᱩᱵ ᱵᱟᱲᱟ ᱦᱩᱭ ᱠᱟᱱᱟ ᱦᱟᱸᱜ ᱟᱨ ᱟᱯᱮ ᱠᱚ ᱪᱮᱫ ᱠᱚᱯᱮ ᱪᱤᱠᱟᱹ ᱵᱟᱲᱟᱭᱮᱫᱼᱟ᱾
ᱟᱞᱮ ᱦᱚᱸ, ᱫᱩᱲᱩᱵ ᱵᱟᱲᱟᱜᱮ᱾ ᱦᱤᱛᱳᱜ ᱫᱚ ᱢᱚᱱᱮ ᱦᱩᱭᱩᱜ ᱠᱟᱱᱟ ᱫᱟᱬᱟᱱ ᱞᱮ ᱪᱟᱞᱟᱜᱼᱟ᱾
ᱚ ᱛᱟᱦᱚᱞᱮ ᱟᱸ ᱦᱮᱸ ᱟᱫᱚ ᱫᱟᱬᱟᱱ ᱫᱚ ᱱᱟᱦᱟᱜ ᱚᱠᱟᱥᱮᱫ ᱯᱮ ᱪᱟᱞᱟᱜ ᱛᱟᱵᱚᱱᱟ ᱦᱟᱜ?
ᱞᱟᱹᱭ ᱟᱠᱚ ᱛᱚ ᱱᱟᱜ ᱛᱟᱨᱟᱥᱤᱧ ᱵᱮᱲᱟ ᱫᱚ ᱡᱟᱦᱟᱸ ᱥᱮᱫ ᱜᱮ ᱫᱟᱬᱟᱱ ᱪᱟᱞᱟᱣ ᱟᱹᱰᱤ ᱱᱟᱯᱟᱭ ᱵᱩᱡᱷᱟᱹᱜᱼᱟ᱾
ᱦᱮᱸ᱾
ᱟᱫᱚ ᱛᱮᱦᱮᱧ ᱫᱚ ᱱᱚᱣᱟ ᱵᱟᱡᱟᱨ ᱥᱮᱫ ᱫᱟᱬᱟᱱ ᱪᱟᱞᱟᱜ ᱨᱮᱱᱟᱜ ᱠᱟᱛᱷᱟ ᱢᱮᱱᱟᱜ ᱠᱟᱫᱟ᱾
ᱦᱮᱸ ᱦᱮᱸ ᱦᱮᱸ᱾ ᱟᱫᱚ ᱦᱟᱸᱜ ᱱᱚᱜᱼᱚᱭ ᱦᱮᱸ ᱦᱟᱜ ᱫᱟᱬᱟᱱ ᱵᱚᱱ ᱪᱟᱞᱟᱜ ᱠᱟᱱᱟ ᱦᱟᱸᱜ ᱫᱟᱬᱟᱱ ᱠᱚᱫᱚ ᱦᱟᱜ ᱟᱫᱚ ᱚᱱᱠᱟ ᱟᱨ ᱡᱟᱦᱟᱱᱟᱜ ᱠᱟᱨᱚᱱ ᱠᱷᱟᱹᱛᱤᱨ ᱜᱮᱛᱚ ᱵᱚᱱ ᱫᱟᱬᱟᱱᱟ ᱦᱟᱸᱜ ᱚᱱᱠᱟᱱᱟᱜ ᱠᱟᱨᱚᱱ ᱛᱟᱵᱚᱱ ᱞᱟᱹᱭ ᱛᱟᱵᱚᱱ ᱢᱮᱥᱮᱼᱼ
ᱠᱟᱨᱚᱱ ᱫᱚ ᱛᱮᱦᱮᱧ ᱫᱚ ᱵᱟᱡᱟᱨ ᱥᱮᱫ ᱫᱟᱬᱟᱱ ᱵᱩᱱ ᱪᱟᱞᱟᱜ-ᱟ᱾ ᱦᱩᱸ ᱵᱟᱡᱟᱨ ᱨᱮ ᱟᱹᱰᱤ ᱠᱤᱪᱷᱩ ᱦᱟᱛᱟᱣ ᱟᱵᱚᱱ ᱥᱟᱶᱛᱮ ᱧᱮᱞᱟᱵᱚᱱ ᱵᱟᱡᱟᱨ ᱠᱚᱨᱮᱱᱟᱜ ᱟᱵᱚᱦᱟᱣᱟ ᱠᱚ᱾
ᱦᱳᱭ᱾ ᱮᱜᱸ ᱟᱫᱚ ᱦᱟᱸᱜ ᱢᱤᱫᱴᱟᱝ ᱠᱟᱛᱷᱟ ᱞᱤᱧ ᱞᱟᱹᱭᱟ ᱱᱚᱜᱼᱚᱭ ᱱᱟᱜ ᱫᱟᱬᱟᱱ ᱵᱤᱱ ᱪᱟᱞᱟᱜ ᱠᱟᱱᱟ ᱦᱟᱸᱜ ᱡᱟᱦᱟᱸ ᱵᱟᱡᱟᱨ ᱟᱫᱚ ᱟ ᱵᱟᱡᱟᱨ ᱛᱟᱞᱟ ᱨᱮᱢᱟ ᱛᱚ ᱟᱹᱰᱤ ᱞᱮᱠᱟ ᱱᱟᱜ ᱚᱱᱟᱝ ᱫᱚᱠᱟᱱ ᱢᱮᱱᱟᱜᱼᱟ ᱡᱮᱢᱚᱱ ᱟᱵᱚᱣᱟᱜ ᱢᱟᱨᱟᱝ ᱫᱚᱠᱟᱱ ᱞᱟᱹᱭ ᱜᱟᱱᱚᱜ ᱥᱚᱯᱤᱝ ᱢᱚᱦᱚᱞ ᱟᱫᱚ ᱱᱟᱦᱟᱜ ᱥᱚᱯᱤᱝ ᱢᱚᱦᱚᱞ ᱦᱟᱜ ᱵᱤᱱ ᱥᱮᱱ ᱵᱟᱲᱟ ᱟᱠᱟᱱᱟ ᱥᱮ ᱵᱟᱝ?
ᱠᱟᱵᱟᱲᱟ ᱟᱠᱟᱱᱟ ᱞᱤᱧ᱾
ᱟᱫᱚ ᱱᱟᱜ ᱚᱸᱰᱮ ᱥᱚᱯᱤᱝ ᱢᱚᱞ ᱨᱮᱫᱚ ᱟᱫᱚ ᱚᱱᱠᱟᱱᱟᱜ ᱪᱮᱫ ᱞᱮᱠᱟᱱᱟᱜ ᱠᱚ ᱞᱩᱜᱽᱲᱤ ᱠᱚᱵᱚᱱ ᱧᱟᱢᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ ᱦᱩᱱᱟᱹᱝ᱾
ᱚᱸᱰᱮ ᱫᱚ ᱡᱷᱚᱛᱚᱢ ᱞᱮᱠᱟᱱᱟᱜ ᱜᱮ ᱞᱩᱜᱽᱲᱤ ᱫᱚ ᱧᱟᱢᱚᱜᱼᱟ᱾ ᱡᱮᱢᱚᱱ ᱟᱸᱜᱨᱚᱵᱽ, ᱯᱮᱱ, ᱥᱟᱶᱛᱮ ᱟᱹᱰᱤ ᱨᱚᱠᱚᱢᱟᱜ ᱡᱤᱱᱤᱥ ᱠᱚᱜᱮ ᱧᱟᱢᱚᱜᱼᱟ᱾
ᱦᱮᱸ ᱦᱮᱸ ᱦᱮᱸ
ᱡᱟᱦᱟᱸ ᱫᱚ ᱜᱷᱟᱨᱚᱸᱡᱽ ᱪᱟᱞᱟᱣ ᱜᱟᱱᱚᱜ-ᱟ ᱟᱨᱠᱤ᱾
ᱦᱳᱭ ᱦᱳᱭ ᱦᱳᱭ ᱾ ᱟᱫᱚ ᱱᱟᱜ ᱱᱚᱜᱼᱟ ᱟᱜ ᱚᱱᱠᱟᱱᱟᱜ ᱧᱟᱢᱚᱜ ᱠᱟᱱᱟ ᱟᱫᱚ ᱚᱸᱰᱮ ᱫᱚᱦᱟᱜ ᱢᱟᱱᱮ ᱟᱵᱚ ᱫᱚ ᱫᱟᱢ ᱠᱚᱫᱚ ᱱᱟᱜ ᱚᱱᱠᱟ ᱜᱮ ᱫᱚ ᱠᱟᱱ ᱞᱮᱠᱟ ᱜᱮ ᱵᱚᱱ ᱧᱟᱢᱟ ᱥᱮ ᱡᱟᱦᱟᱸ ᱫᱚ ᱥᱩᱯᱤᱝᱢᱚᱞ ᱨᱮ ᱠᱟᱹᱴᱤᱡ ᱠᱟᱹᱴᱤᱡᱸ ᱟ ᱯᱟᱨᱥᱮᱱᱴᱮᱡᱽ ᱠᱚᱢ ᱛᱟᱦᱮᱱᱟ ᱚᱠᱟ ᱞᱮᱠᱟ ᱦᱤᱥᱟᱹᱵ ᱚᱸᱰᱮ ᱧᱟᱢᱚᱜᱼᱟ ᱞᱟᱹᱭᱟᱵᱤᱱ᱾
ᱦᱩᱸ ᱚᱸᱰᱮ ᱫᱚ ᱠᱟᱹᱴᱤᱡ ᱫᱟᱢ ᱫᱚ ᱢᱚᱴᱟᱢᱩᱴᱤ ᱟᱹᱰᱤ ᱡᱟᱹᱥᱛᱤ ᱱᱚᱨᱢᱟᱞ ᱫᱚᱠᱟᱱ ᱠᱷᱚᱱᱟᱜ ᱟᱨᱠᱤ,
ᱦᱮᱸ ᱦᱮᱸ᱾
ᱟᱫᱚ ᱟᱫᱚ ᱟᱝᱨᱚᱵ ᱠᱚ ᱫᱚ ᱟᱨᱠᱤ ᱱᱟᱯᱟᱭ ᱱᱟᱯᱟᱭ ᱧᱟᱢᱚᱜ-ᱟ ᱛᱚ ᱞᱩᱜᱽᱲᱤ ᱠᱚ ᱱᱟᱯᱟᱭ ᱱᱟᱯᱟᱭ ᱜᱮ ᱛᱟᱦᱮᱱᱟ᱾ ᱚᱱᱟ ᱠᱷᱟᱛᱤᱨ ᱛᱮ ᱠᱟᱹᱴᱤᱡ ᱡᱟᱹᱥᱛᱤᱭᱟ᱾
ᱦᱮᱸ ᱦᱮᱸ ᱟᱫᱚ ᱦᱟᱜ ᱚ ᱞᱩᱜᱽᱲᱤ ᱨᱮᱱᱟᱜ ᱠᱳᱣᱟᱞᱤᱴᱤ ᱢᱮᱱᱟᱜᱼᱟ ᱦᱟᱸᱜ ᱚᱠᱟ ᱞᱮᱠᱟ ᱦᱟᱸᱜ, ᱡᱩᱫᱤ ᱵᱷᱟᱹᱜᱤᱭᱟᱜ ᱠᱷᱟᱱ ᱫᱚ ᱵᱷᱟᱹᱜᱤ ᱧᱚᱜ ᱫᱟᱢ ᱢᱮᱱᱟᱜ ᱟᱫᱚ ᱮᱱᱛᱮ ᱨᱮᱦᱚᱸ ᱦᱮᱸ ᱦᱟᱭᱮᱥᱴ ᱫᱟᱢ ᱛᱤᱱᱟᱹᱜ ᱜᱟᱱ ᱯᱟᱲᱟᱜ ᱛᱟᱵᱚᱱᱟ ᱟᱵᱚᱣᱟᱜ ᱢᱤᱫᱴᱟᱝ ᱟᱸᱜᱽᱨᱚᱵ ᱦᱟᱛᱟᱣ ᱠᱚᱛᱮ ᱜᱮᱞᱮ᱾ ᱦᱮᱞᱳ ᱟᱸᱡᱚᱢᱚᱜ ᱠᱟᱱᱟ? ᱟᱸᱡᱚᱢ ᱧᱟᱢ ᱫᱟᱵᱤᱱ ᱛᱚ, ᱢᱮᱱᱟᱜ ᱵᱚᱱ ᱜᱮᱭᱟ ᱛᱚ?